ᱜᱚᱢᱠᱮ ᱟᱡᱚᱢᱚᱜ ᱠᱟᱱ ᱜᱮᱭᱟ ᱥᱮ ᱵᱟᱝ?
ᱜᱚᱢᱠᱮ ᱨᱚᱲ ᱟᱸᱡᱚᱜ ᱠᱟᱱ ᱛᱟᱹᱞᱤᱧᱟ ᱦᱮᱸ ᱜᱚᱢ
ᱦᱳᱭ ᱟᱡᱚᱢᱚᱜ ᱠᱟᱱ ᱜᱮᱭᱟ ᱦᱩᱸ ᱦᱳᱭ ᱟᱫᱚ ᱜᱚᱝᱠᱮ ᱫᱟᱜ ᱡᱟᱹᱲᱤ ᱠᱚ ᱪᱮᱜ ᱞᱮᱠᱟ ᱫᱟᱜ ᱮ ᱡᱟᱹᱲᱤᱭᱮᱜᱼᱟ ᱥᱮ ᱵᱟᱝ?
ᱦᱮᱸ ᱜᱚᱝᱠᱮ ᱫᱟᱜ ᱫᱚ ᱦᱟᱸ ᱡᱟᱹᱲᱤ ᱫᱚ ᱡᱟᱹᱲᱤᱜ ᱠᱟᱱᱟᱭ ᱢᱮᱱᱠᱷᱟᱱ ᱱᱤᱛᱚᱜ ᱠᱟᱹᱴᱤᱜ ᱠᱟᱹᱴᱤᱜ ᱡᱟᱹᱲᱤ ᱮᱜ ᱠᱟᱱᱟ ᱾ ᱟᱯᱮᱥᱮᱜ ᱜᱮ ᱜᱚᱝᱠᱮ?
ᱟᱞᱮ ᱥᱮᱜ ᱫᱚ ᱚᱱᱛᱮ ᱫᱚᱢᱮ ᱡᱟᱹᱲᱤᱭᱮᱫᱟᱭ ᱫᱟᱜ ᱠᱷᱟᱱ ᱟᱫᱚ ᱜᱚᱝᱠᱮ ᱤᱧᱦᱚ ᱠᱟᱹᱴᱤᱜ ᱚᱲᱟᱜ ᱠᱷᱚᱱ ᱠᱟᱹᱴᱤᱜ ᱵᱟᱦᱟᱨᱮ ᱥᱮᱜ ᱠᱟᱹᱴᱤᱜ ᱛᱳᱜ ᱞᱮᱱᱟᱹᱧ ᱟᱫᱚᱧ ᱦᱮᱜ ᱞᱮᱱᱟ ᱟᱫᱚ ᱠᱷᱟᱱ ᱤᱧ ᱦᱚᱸ ᱮᱢᱚᱱ ᱫᱟᱜ ᱮ ᱡᱟᱹᱲᱤ ᱠᱤᱫᱟ ᱟᱫᱚ ᱵᱟᱠᱷᱟ ᱚᱲᱟᱜ ᱦᱟᱯᱮ ᱵᱟᱹᱧ ᱨᱩᱣᱟᱹᱲ ᱫᱟᱲᱮᱜ ᱠᱟᱱᱟ ᱫᱚᱢᱮ ᱫᱟᱜ ᱮ ᱡᱟᱹᱲᱤ ᱫᱟ ᱦᱤᱛᱳᱜ
ᱚ ᱟᱪᱷᱟ ᱢᱟᱱᱮ ᱮᱠᱷᱚᱱ ᱫᱚ ᱦᱟᱸᱜ ᱜᱚᱝᱠᱮ ᱞᱟᱹᱭ ᱜᱮ ᱵᱟᱝ ᱠᱩᱞᱚᱹᱜ ᱚᱠᱟ ᱥᱩᱚᱢᱚᱭ ᱨᱮ ᱫᱟᱜ ᱡᱟᱹᱲᱤ ᱮᱠᱷᱚᱱᱛᱚ ᱫᱟᱜ ᱡᱟᱹᱲᱤ ᱫᱤᱱ ᱠᱟᱱ ᱜᱮᱭᱟ
ᱦᱳᱭ ᱾
ᱚᱱᱮ ᱚᱠᱟ ᱥᱚᱢᱚᱭ ᱨᱮ ᱫᱟᱜ ᱠᱚᱛᱮ ᱞᱟᱹᱭ ᱜᱮ ᱵᱟᱢ ᱞᱟᱹᱭ ᱫᱟᱲᱮᱭᱟᱜᱼᱟ ᱾
ᱦᱳᱭ ᱾
ᱩᱱᱠᱩ ᱫᱚ ᱢᱚᱴᱟᱢᱩᱴᱤ ᱵᱷᱟᱜᱮ ᱜᱮ ᱫᱟᱜᱮ ᱡᱟᱰᱤ ᱜᱮ
ᱦᱳᱭ ᱾
ᱦᱟᱸ ᱵᱚᱝᱠᱮ ᱞᱟᱹᱭ ᱞᱟᱹᱵᱤᱱ ᱮ ᱞᱮᱭᱫᱟᱹᱧ ᱦᱚᱜᱼᱚᱭ ᱡᱮ ᱜᱚᱝᱠᱮ ᱚᱭ ᱚᱠᱚᱭ ᱠᱚᱫᱚ ᱚᱜᱚᱭ ᱥᱚᱨᱦᱟᱭ ᱵᱚᱸᱜᱟ ᱨᱮᱠᱚ ᱥᱚᱨᱦᱟᱭᱚᱜ ᱯᱱᱟ ᱟᱨ ᱚᱠᱚᱭ ᱠᱚᱫᱚ ᱦᱚᱜᱼᱚᱭ ᱱᱚᱝᱠᱟ ᱾ ᱮ ᱯᱩᱥ ᱵᱚᱸᱜᱟ ᱨᱮᱠᱚ ᱥᱚᱨᱦᱟᱭᱚᱜ ᱠᱟᱱᱟ ᱟᱫᱚ ᱜᱚᱝᱠᱮ ᱠᱷᱟᱱ ᱟᱢᱟᱜ ᱢᱚᱱᱮ ᱛᱮᱫᱚ ᱮ ᱚᱠᱟᱴᱟᱜ ᱴᱷᱤᱠᱮᱢ ᱢᱚᱱᱮᱭᱮᱜᱼᱟ ᱟᱢᱫᱚ ᱠᱷᱟᱱ
ᱱᱚᱣᱟ ᱫᱚ ᱦᱟᱸᱜ ᱜᱚᱝᱠᱮ ᱩᱱᱟᱹᱜ ᱫᱚ ᱵᱟᱹᱧ ᱵᱟᱲᱟᱭᱟ ᱴᱷᱤᱠ ᱫᱚ ᱦᱟᱸᱜ ᱤᱧ ᱫᱚ ᱚᱠᱟᱴᱟᱜ ᱴᱷᱤᱠ ᱟᱥᱮ ᱚᱠᱟᱴᱟᱜ ᱵᱷᱩᱞᱟ ᱚᱱᱟ ᱦᱚᱸ ᱵᱟᱹᱧ ᱵᱟᱲᱟᱭᱟ ᱾ ᱢᱮᱱ ᱠᱷᱟᱱ ᱟᱞᱮ ᱫᱚ ᱦᱟᱸᱜ ᱯᱩᱥ ᱵᱚᱸᱜᱟ ᱜᱮᱞᱮ ᱥᱚᱨᱦᱟᱭᱚᱜ ᱜᱮᱭᱟ ᱟᱯᱮ ᱫᱚ
ᱟᱪᱪᱷᱟ ᱟᱞᱮ ᱫᱚ ᱦᱚᱜᱼᱚᱭ ᱥᱚᱨᱦᱟᱭ ᱵᱚᱸᱜᱟ ᱞᱮ ᱥᱚᱨᱦᱟᱭᱚᱜᱼᱟ ᱟᱞᱮᱫ ᱫᱚ ᱠᱷᱟᱱ᱾
ᱟᱪᱷᱟ ᱟᱪᱷᱟ ᱟᱞᱮ ᱫᱚ ᱦᱟᱸᱜ ᱜᱚᱝᱠᱮ ᱯᱩᱥ ᱵᱚᱸᱜᱟ ᱞᱮ ᱥᱚᱨᱦᱟᱭᱚᱜ ᱜᱮᱭᱟ ᱛᱚ ᱚᱠᱚᱭ ᱴᱟᱜ ᱴᱷᱤᱠ ᱠᱟᱱ ᱛᱟᱵᱩᱱᱟ ᱜᱚᱝᱠᱮ ᱠᱩᱫᱤᱭᱳ ᱟᱞᱤᱧ ᱢᱟ ᱦᱟᱸᱜ ᱵᱟᱞᱤᱧ ᱵᱟᱰᱟᱭ ᱠᱷᱟᱱ ᱛᱳ ᱟᱢ ᱜᱤᱢ ᱵᱟᱰᱟᱭ ᱠᱷᱟᱱ ᱰᱟᱹᱭ ᱢᱮ
ᱟᱫᱚ ᱜᱚᱝᱠᱮ ᱚᱱᱟ ᱦᱚᱸ ᱩᱱᱟᱹᱜ ᱵᱟᱲᱟᱭ ᱫᱚ ᱵᱟᱹᱱᱩᱜᱼᱟ ᱾ ᱮᱱᱠᱷᱟᱱ ᱟᱫᱚ ᱦᱚᱜᱚᱭ ᱡᱮᱞᱮᱠᱟ ᱟᱫᱚ ᱟᱵᱚ ᱫᱚᱵᱚᱱ ᱞᱟᱹᱭᱟ ᱡᱮ ᱥᱚᱨᱚᱦᱟᱭ ᱵᱚᱸᱜᱟ ᱟᱫᱚ ᱦᱚᱜᱚᱱᱰᱮ ᱠᱟᱛᱷᱟ ᱨᱮᱜᱮ ᱢᱤᱫᱴᱟᱝ ᱞᱟᱹᱭᱟᱹᱜᱚᱜ ᱠᱟᱱᱟ ᱡᱮ ᱱᱚᱣᱟ ᱫᱚ ᱥᱚᱨᱦᱟᱭ ᱢᱤᱫᱴᱟᱝ ᱫᱤᱱ ᱠᱟᱱᱟ ᱥᱮ ᱪᱮᱫ ᱱᱚᱣᱟ ᱫᱚ ᱥᱚᱨᱦᱟᱭ ᱠᱚᱨᱮᱱᱟᱜ ᱢᱤᱫᱴᱟᱝ ᱫᱤᱱ ᱠᱟᱱᱟ ᱦᱮᱸ ᱥᱮ ᱵᱟᱝ? ᱢᱟᱦᱟ ᱟᱠᱟᱱᱟ ᱢᱮᱱ ᱛᱮ ᱟᱫᱚ ᱦᱚᱸ ᱱᱟ ᱞᱮᱠᱟ ᱾ ᱤᱧᱟᱜ ᱡᱟ ᱢᱚᱱᱮᱜ ᱠᱟᱱᱟ ᱡᱮ ᱥᱚᱨᱦᱟᱭ ᱵᱚᱸᱜᱟ ᱫᱚ ᱥᱚᱨᱦᱟᱭ ᱞᱟᱹᱜᱤᱫ ᱟᱨ ᱯᱩᱥ ᱵᱚᱸᱜᱟ ᱫᱚ ᱚᱱᱠᱟ ᱢᱤᱫᱴᱟᱝ ᱥᱟᱠᱨᱟᱛ ᱢᱮᱱᱛᱮ ᱢᱮᱱᱟᱜᱼᱟ ᱥᱟᱱᱛᱟᱲ ᱠᱚᱣᱟᱜ ᱟᱫᱚ ᱚᱱᱟ ᱪᱷᱟ ᱠᱷᱮᱞ ᱵᱟᱸᱫᱽᱨᱤ ᱡᱟᱦᱟᱸ ᱦᱩᱭᱩᱜᱼᱟ᱾ ᱟᱫᱚ ᱚᱱᱟ ᱯᱩᱥ ᱵᱚᱸᱜᱟ ᱟᱫᱚ ᱦᱩᱭᱩᱜ ᱠᱟᱱᱟ ᱚᱝᱠᱟ ᱥᱟᱠᱨᱟᱛ ᱞᱟᱹᱜᱤᱫ᱾ ᱱᱚᱜᱚᱱᱟ ᱠᱟᱛᱷᱟ ᱟᱫᱚ ᱱᱚᱜᱚ ᱱᱚᱠᱟ ᱱᱤᱡᱮ ᱨᱟᱜ ᱢᱚᱱᱮ ᱛᱮᱫᱚ ᱟᱨ ᱠᱤ
ᱟᱹᱞᱤᱧ ᱦᱚᱸ ᱢᱚᱱᱮ ᱫᱚᱞᱤᱧ ᱢᱚᱱᱮᱭᱟ ᱥᱚᱨᱦᱟᱭ ᱵᱚᱸᱜᱟ ᱜᱮ ᱡᱮᱦᱮᱛᱩ ᱢᱮᱱᱟᱜ ᱛᱟᱵᱚᱱᱟ ᱚᱱᱟ ᱠᱷᱟᱹᱛ ᱚᱱᱟ ᱫᱤᱱ ᱨᱮᱜᱮ ᱵᱚ ᱥᱚᱨᱦᱟᱭᱚᱜ ᱠᱷᱟᱡ ᱱᱟᱯᱟᱭᱚᱜᱼᱟ ᱾ ᱢᱮᱱᱠᱷᱟᱱ ᱥᱮᱫᱟᱭ ᱠᱷᱚᱡ ᱧᱮᱞᱚᱜ ᱠᱟᱱᱟ ᱟᱞᱮ ᱥᱮᱫ ᱫᱚ ᱱᱚᱣᱟ ᱯᱩᱥ ᱵᱚᱸᱜᱟ ᱜᱮᱠᱚ ᱥᱚᱨᱦᱟᱭᱚᱜ ᱢᱮᱱ ᱠᱷᱟᱱ ᱪᱮᱫ ᱠᱷᱟᱹᱛᱤᱨ ᱯᱩᱥᱤ ᱵᱚᱸᱜᱟ ᱨᱮᱠᱚ ᱥᱚᱨᱦᱟᱭᱚᱜ-ᱟ ᱱᱚᱣᱟ ᱫᱚ ᱦᱟᱸᱜ ᱵᱟᱝ ᱞᱤᱧ ᱵᱩᱡᱽ ᱛᱤᱭᱳᱜ ᱠᱟᱫᱟ᱾
ᱟᱪᱪᱷᱟ ᱟᱪᱪᱷᱟ ᱟᱫᱚ ᱦᱳᱭ ᱚᱱᱟ ᱜᱮ ᱟᱫᱚ ᱱᱚᱣᱟ ᱫᱚ ᱟᱫᱚ ᱩᱠᱟ ᱤᱭᱟᱹ ᱨᱮᱱᱟᱜ ᱫᱚ ᱪᱮᱫ ᱦᱚᱸ ᱵᱟᱱ ᱵᱟᱵᱚᱱ ᱫᱟᱲᱮᱭᱟᱜᱼᱟ ᱟᱫᱚ ᱱᱤᱛᱚᱜ ᱫᱚ ᱟᱫᱚ ᱡᱟᱢ ᱧᱮᱞᱚᱜᱚᱜ ᱠᱟᱱᱟ ᱟᱨᱠᱤ ᱚᱱᱛᱮ ᱦᱚᱸ ᱟᱯᱮ ᱦᱚᱸ ᱟᱹᱰᱤ ᱯᱟᱹᱦᱤᱞ ᱯᱟᱹᱦᱤᱞ ᱠᱷᱚᱱ ᱱᱚᱝᱠᱟ ᱯᱮ ᱥᱚᱨᱦᱟᱭ ᱦᱮᱡ ᱟᱠᱟᱱᱟ᱾ ᱟᱨ ᱱᱚᱱᱛᱮ ᱟᱞᱮ ᱦᱚᱸ ᱱᱚ ᱯᱮ ᱟᱹᱰᱤ ᱯᱟᱹᱦᱤᱞ ᱯᱟᱹᱦᱤᱞ ᱠᱚᱱ ᱱᱚᱛᱮ ᱞᱮ ᱥᱚᱨᱦᱟᱭ ᱦᱮᱡ ᱟᱠᱟᱱᱟ ᱟᱫᱚ ᱟᱯᱮ ᱦᱚᱸ ᱡᱩᱫᱤ ᱱᱤᱛᱚᱜ ᱡᱩᱫᱤ ᱢᱮᱛᱟ ᱯᱮ ᱦᱩᱭᱩᱜᱼᱟ ᱡᱮ, ᱱᱚᱠᱟ ᱟᱞᱚᱯᱮ ᱥᱚᱨᱦᱟᱭᱚᱜᱼᱟ ᱥᱮ ᱟᱞᱮ ᱦᱚᱸ ᱡᱩᱫᱤ ᱱᱚᱠᱟ ᱠᱚ ᱢᱮᱛᱟ ᱞᱮᱭᱟ ᱠᱟ ᱞᱚ ᱯᱮ ᱥᱚᱨᱦᱟᱭᱚᱜᱼᱟ᱾ ᱟᱫᱚ ᱚᱱᱟ ᱜᱮ ᱢᱤᱫᱴᱟᱝ ᱪᱮᱫ ᱞᱮᱠᱟ ᱪᱚ ᱟᱹᱭᱠᱟᱹᱣ ᱜᱚᱫᱚᱜᱼᱟ, ᱢᱤᱫᱴᱟᱝ ᱴᱟᱴᱠᱟ ᱜᱮ᱾
ᱥᱟᱹᱨᱤ ᱜᱮ ᱜᱚᱝᱠᱮ ᱡᱮ ᱱᱚᱣᱟ ᱫᱚ ᱦᱟᱸᱜ ᱥᱚᱨᱦᱟᱭ ᱢᱟ ᱟᱹᱰᱤ ᱢᱚᱨᱚᱢ ᱯᱚᱨᱚᱵᱽ ᱢᱟᱨᱟᱢ ᱯᱚᱨᱚᱵᱽ ᱠᱟᱱ ᱛᱟᱵᱚᱱᱟ ᱜᱚᱝᱠᱮ ᱢᱟᱱᱮ ᱢᱚᱬᱮ ᱥᱤᱧ ᱢᱚᱬᱮ ᱧᱤᱫᱟᱹ ᱦᱟᱹᱛᱤ ᱞᱮᱠᱟ ᱯᱚᱨᱚᱵᱽ ᱠᱟᱱ ᱛᱟᱵᱚᱱᱟ ᱟᱫᱚ ᱱᱚᱝᱠᱟ ᱪᱮᱜᱠᱟ ᱪᱮᱜ ᱠᱟᱯᱮ ᱢᱟᱱᱟᱣᱮᱫ ᱛᱮᱦᱮᱱᱟ ᱢᱚᱬᱮ ᱥᱤᱧ ᱢᱚᱬᱮ ᱧᱤᱫᱟᱹ ᱜᱮ ᱥᱮ ᱚᱠᱟ ᱞᱮᱠᱟ ᱜᱚᱝᱠᱮ?
ᱮᱸ ᱜᱚᱝᱠᱮ ᱟᱠᱷᱟᱡ ᱚᱱᱟ ᱫᱚ ᱦᱳᱭ ᱱᱚᱱᱛᱮ ᱡᱟᱦᱟᱸ ᱥᱚᱨᱦᱟᱭ ᱵᱚᱸᱝᱜᱟ ᱠᱚ ᱥᱚᱨᱦᱟᱭᱚᱜᱼᱟ᱾ ᱩᱱᱠᱩ ᱦᱚᱸ ᱢᱤᱫᱵᱟᱨ ᱦᱚᱲ ᱚᱱᱠᱟ ᱮᱜ ᱟᱸᱡᱚᱢᱚᱜ ᱠᱟᱱᱟ᱾ ᱡᱮ ᱩᱝᱠᱩ ᱢᱚᱬᱮ ᱥᱤᱧ ᱢᱚᱬᱮ ᱧᱤᱫᱟᱹ ᱚᱱᱠᱟ ᱜᱮᱠᱚ ᱢᱟᱱᱟᱣᱟ᱾ ᱟᱨ ᱱᱚᱠᱟ ᱟ ᱱᱚᱝᱠᱟᱱ ᱦᱚᱸ ᱢᱤᱫᱴᱟᱝ ᱥᱚᱨᱦᱟᱭ ᱵᱚᱸᱜᱟ ᱡᱟᱦᱟᱸ ᱠᱚ ᱥᱚᱨᱦᱟᱭᱚᱜ ᱠᱟᱱᱟ ᱱᱩᱠᱩ ᱟᱨ ᱢᱤᱫᱴᱟᱝ ᱱᱚᱝᱠᱟᱱ ᱢᱮᱱᱟᱜᱼᱟ᱾ ᱡᱮ ᱱᱚᱜᱼᱚᱭ ᱱᱚᱝᱠᱟ ᱠᱷᱩᱱᱴᱟᱹᱣ ᱦᱩᱭᱩᱜᱼᱟ ᱰᱟᱹᱝᱨᱤ ᱠᱚ ᱠᱷᱩᱱᱴᱟᱹᱣ ᱠᱚᱣᱟ᱾ ᱟᱫᱚ ᱚᱱᱟ ᱫᱚ ᱚᱠᱷᱟ ᱩᱱᱟᱹᱜ ᱫᱚ ᱚᱱᱠᱟ ᱩᱢ ᱥᱟᱹᱨᱫᱤ ᱚᱝᱠᱟ ᱫᱚ ᱩᱱᱟᱹᱜ ᱫᱚ ᱵᱟ ᱞᱟᱹᱭ ᱦᱚᱪᱚᱭ ᱫᱟ ᱚᱱᱟ ᱫᱚ ᱟᱫᱚ ᱟᱞᱮ ᱥᱮᱜ ᱫᱚ ᱡᱟᱦᱟᱸ ᱞᱮᱠᱟ ᱠᱚ ᱞᱟᱹᱭᱟ ᱟᱞᱮ ᱫᱚ ᱚᱝᱠᱟ ᱢᱤᱫ ᱫᱤᱱ ᱱᱟᱦᱟᱜ ᱚᱝᱠᱟ ᱡᱟᱜᱟᱱᱱᱟ ᱠᱚ ᱠᱚᱣᱟ ᱞᱮ ᱛᱟᱯᱚᱨ ᱡᱟᱜᱟᱱᱱᱟ ᱠᱟᱛᱮ ᱥᱚᱨᱦᱟᱭ ᱦᱤᱞᱳᱜ ᱠᱷᱩᱱᱴᱟᱹᱣ ᱠᱚᱣᱟᱞᱮ, ᱠᱷᱩᱱᱴᱟᱹᱣ ᱟᱫᱚ ᱯᱚᱨᱮᱨ ᱫᱤᱱ ᱟᱫᱚ ᱚᱱᱠᱟ ᱫᱚ ᱪᱮᱫ ᱦᱚᱸ ᱵᱟᱹᱱᱩᱜᱼᱟ ᱢᱟᱱᱮ ᱩᱱ ᱫᱚ ᱡᱟᱞᱮ ᱦᱤᱥᱟᱹᱵ ᱠᱚᱜᱼᱟ ᱡᱟᱞᱤ ᱥᱟᱵ ᱠᱚᱜᱼᱟ ᱟᱫᱚ ᱟᱫᱚ ᱯᱚᱨᱮᱨ ᱫᱤᱱ ᱫᱚ ᱟᱞᱮ ᱫᱚ ᱪᱮᱫ ᱦᱚᱸ ᱵᱟᱞᱮ ᱪᱤᱠᱟᱹᱭ ᱜᱮᱭᱟ ᱚᱱᱮ ᱠᱷᱩᱱᱴᱟᱹᱣ ᱦᱤᱞᱳᱜ ᱚᱱᱟᱜᱮ ᱥᱚᱨᱦᱟᱭ ᱮᱱᱮᱡ ᱟᱠᱷᱲᱟ ᱩᱱᱜᱮ ᱨᱟᱹᱥᱠᱟᱹ᱾
ᱟᱞᱮᱫ ᱫᱚ ᱚᱱᱠᱟ ᱢᱚᱬᱮ ᱥᱤᱧ ᱟᱨ ᱢᱬᱮ ᱥᱤᱧ ᱢᱚᱬᱮ ᱜᱚᱴᱟᱝ ᱪᱮᱫᱠᱟ ᱵᱷᱟᱜ ᱢᱮᱱᱟᱜ ᱠᱟᱫᱟ᱾ ᱚᱱᱟ ᱵᱷᱟᱜᱽ ᱛᱟᱠᱟ ᱨᱮᱜᱮᱟ ᱦᱟᱟᱸᱜ ᱢᱚᱬᱮ ᱥᱤᱧ ᱢᱚᱬᱮ ᱧᱤᱫᱟᱹ ᱱᱚᱝᱠᱟ ᱜᱮᱞᱮ ᱨᱟᱹᱥᱠᱟᱹᱭᱟ ᱚᱱᱠᱟᱱ ᱱᱳ ᱫᱚ ᱢᱚᱴᱟᱢᱩᱴᱤ ᱵᱟᱡᱮ ᱡᱮᱞᱮ ᱢᱟᱱᱟᱣᱟ ᱾
ᱟᱪᱪᱷᱟ ᱟᱫᱚ ᱦᱳᱭ ᱟᱫᱚ ᱟᱯᱮ ᱥᱮᱫ ᱦᱚᱸ ᱨᱟᱹᱥᱠᱟᱹ ᱫᱚ ᱵᱩᱡᱷᱟᱹᱜᱣᱚᱜ ᱜᱤᱭᱟ ᱟᱯᱮ ᱩᱱᱫᱤᱱ ᱠᱷᱚᱱ ᱯᱮ ᱦᱮᱸ ᱚᱱᱟ ᱚᱱᱟ ᱫᱤᱱ ᱨᱮᱯᱮ ᱚᱱᱠᱟ ᱯᱮ ᱠᱚᱨᱟᱣ ᱟᱹᱜᱩ ᱟᱯᱮ ᱦᱚᱸ ᱛᱟᱦᱚᱞᱮ ᱨᱟᱹᱥᱠᱟᱹ ᱫᱚᱯᱮ ᱨᱟᱹᱥᱠᱟᱹᱭ ᱜᱮᱭᱟ ᱟᱨ ᱟᱞᱮ ᱦᱚᱸ ᱱᱚᱛᱮ ᱦᱮᱸ ᱨᱟᱹᱥᱠᱟᱹ ᱫᱚ ᱟᱞᱮ ᱥᱮᱫ ᱦᱚᱸ ᱨᱟᱹᱥᱠᱟᱹ ᱫᱚ ᱦᱩᱭᱩᱜ ᱜᱮᱭᱟ ᱾ ᱟᱫᱚ ᱨᱟᱹᱥᱠᱟᱹ ᱫᱚ ᱟᱵᱚ ᱫᱚ ᱥᱟᱱ ᱛᱟᱲᱟᱜ ᱢᱟᱭᱟᱢ ᱨᱮᱜᱮ ᱢᱮᱱᱟᱜᱼᱟ ᱚᱱᱟ ᱫᱚ ᱡᱟ
ᱦᱳᱭ ᱜᱚᱝᱠᱮ ᱟᱵᱚ ᱢᱟ ᱦᱟᱸᱜ ᱱᱚᱣᱟ, ᱨᱚᱲ ᱜᱮ ᱛᱟᱵᱩᱱ ᱥᱮᱨᱮᱧ ᱥᱮ ᱛᱟᱲᱟᱢ ᱜᱮ ᱛᱟᱵᱩᱱ ᱞᱳᱦᱳᱠ ᱛᱚ ᱱᱚᱝᱠᱟ ᱜᱮ᱾
ᱦᱳᱭ ᱦᱳᱭ ᱟᱨ ᱨᱩᱠᱟᱹᱣ ᱟᱵᱚ ᱚᱱᱠᱟᱜᱮ ᱢᱟᱭᱟᱝ ᱨᱮ ᱢᱮᱱᱟᱜ ᱛᱟᱵᱚᱱᱟ᱾
ᱚ ᱦᱳᱭ ᱜᱚᱝᱠᱮ ᱾
ᱮ ᱡᱟᱦᱟᱸᱭ ᱡᱟᱦᱟᱸ ᱢᱟᱱᱮ ᱡᱟᱦᱟᱸᱭ ᱡᱟᱦᱟᱸᱛᱤᱥ ᱜᱮ ᱡᱟᱦᱟᱸ ᱪᱤᱠᱟᱹ ᱜᱮ ᱡᱟᱦᱟᱸ ᱪᱤᱠᱟᱹ ᱠᱮᱫ ᱜᱮ ᱟᱨᱠᱤ᱾ ᱟᱨ ᱨᱟᱹᱥᱠᱟᱹ ᱫᱚ ᱨᱟᱹᱥᱠᱟᱹ ᱫᱚ ᱥᱟᱱᱛᱟᱲ ᱫᱚᱠᱚ ᱨᱟᱹᱥᱠᱟᱹᱭ ᱜᱮᱭᱟ᱾
ᱦᱳᱭ ᱜᱚᱝᱠᱮ᱾ ᱟᱞᱮ ᱫᱚ ᱦᱟᱸᱜ ᱱᱚᱜᱼᱚᱭ ᱥᱚᱦᱟᱭ ᱨᱮ ᱯᱮᱲᱟ ᱠᱚ ᱠᱩᱢᱟᱹᱝ ᱦᱟᱛᱚᱢ ᱠᱚ ᱱᱟᱱᱟ ᱠᱩᱢᱟᱹᱱ ᱛᱟᱠᱩ ᱡᱚᱛᱚ ᱜᱮᱞᱮ ᱞᱟᱹᱭ ᱟᱠᱚᱣᱟ ᱯᱮᱲᱟ ᱠᱚᱫᱚ ᱜᱚᱝᱠᱮ ᱟᱯᱮ ᱱᱚᱝᱠᱟ ᱯᱮ ᱞᱟᱹᱭᱭᱟ ᱠᱚᱜᱮᱭᱟ ᱯᱮᱲᱟ ᱠᱚ?
ᱦᱳᱭ ᱜᱚᱝᱠᱮ ᱟᱞᱮ ᱦᱚᱸ ᱱᱚᱝᱠᱟ ᱜᱮ ᱯᱮᱲᱟ ᱠᱚᱫᱚ ᱟᱵᱚ ᱫᱚ ᱢᱤᱫᱴᱟᱝ ᱯᱟ ᱦᱚᱜᱠᱟ ᱯᱚᱨᱚᱵᱽ ᱥᱮ ᱢᱤᱫᱴᱟᱝ ᱡᱟᱦᱱᱟᱜ ᱜᱮ ᱟᱵᱚᱣᱟᱜ ᱡᱩᱫᱤ ᱦᱳᱭᱳᱜᱼᱟ᱾ ᱟᱫᱚ ᱯᱮᱲᱟ ᱫᱚᱵᱚᱱ ᱱᱮᱶᱛ ᱛᱟ ᱠᱚᱜᱮᱭᱟ ᱟᱫᱚ ᱢᱤᱫᱴᱟᱝ ᱦᱳᱭᱳᱜ ᱢᱤᱫ ᱵᱟᱨ ᱦᱳᱭᱳᱜ ᱚᱱᱠᱟ ᱵᱚᱱ ᱱᱮᱶᱛᱟ ᱠᱚᱜᱮᱭᱟ ᱡᱩᱫ ᱧᱮᱞᱟ ᱡᱟᱦᱟᱱᱟᱜ ᱜᱮ ᱟᱵᱚᱣᱟᱜ ᱡᱩᱫᱤᱢ ᱧᱮᱞᱟ ᱟᱯᱮ ᱥᱩᱨ ᱚᱱᱛᱮ ᱨᱮ ᱡᱩᱫᱤ ᱡᱩᱫᱤ ᱢᱮᱞᱟ ᱦᱚᱸ ᱦᱩᱭᱩᱜᱼᱟ ᱮᱱᱛᱮ ᱨᱮᱦᱚᱸ ᱢᱤᱫ ᱵᱟᱨ ᱯᱮᱲᱟ ᱫᱚᱯᱮ ᱢᱮᱛᱟ ᱠᱚᱣᱟ ᱡᱮ ᱟᱞᱮᱴᱷᱮᱱ ᱱᱚᱝᱠᱟ ᱢᱮᱞᱟ ᱦᱩᱭᱩᱜ ᱠᱟᱱᱟ ᱫᱮᱞᱟ ᱛᱟᱦᱟᱞᱮ ᱟᱵᱚ ᱫᱚ ᱚᱱᱟ ᱱ ᱱᱮᱛᱟ ᱫᱚᱵᱚᱱ ᱱᱮᱶᱛᱟ ᱠᱚᱜᱮᱭᱟ
ᱥᱟᱹᱨᱤ ᱜᱮ ᱜᱚᱝᱠᱮ ᱛᱯᱮ ᱢᱮᱞᱟᱨᱮ ᱡᱩᱫᱤ ᱡᱚᱛᱚ ᱯᱮᱲᱟ ᱠᱩᱞᱤ ᱵᱟᱝ ᱜᱟᱱᱚᱜᱼᱟ ᱢᱮᱱᱠᱷᱟᱱ ᱱᱚᱣᱟ ᱥᱚᱨᱦᱟᱭ ᱨᱮᱫᱚ ᱟᱞᱮ ᱥᱮᱫ ᱫᱚ ᱦᱟᱸᱜ ᱡᱟ ᱛᱤᱱᱟᱹᱜ ᱯᱮᱲᱟ ᱠᱚᱠᱚ ᱧᱮᱞᱚᱜᱼᱟ ᱡᱚᱛᱚᱜ ᱜᱮᱞᱮ ᱞᱟᱹᱭ ᱟᱠ ᱠᱚᱣᱟ ᱱᱚᱝᱠᱟ ᱜᱮ
ᱦᱳᱭ ᱟᱫᱚ ᱱᱚᱜᱼᱚᱭ ᱜᱚᱝᱠᱮ ᱟᱫᱚ ᱟᱞᱮ ᱥᱮᱫ ᱫᱚ ᱱᱚᱜᱼᱚ ᱱᱚᱝᱠᱟ ᱫᱚᱠᱚ ᱞᱟᱹᱭᱟ ᱦᱟᱹᱛᱤ ᱞᱮᱠᱟᱱ ᱥᱚᱨᱦᱟᱭ ᱛᱟᱦᱚᱞᱮ ᱟᱫᱚ ᱱᱚᱣᱟ ᱫᱚ ᱢᱟᱱᱮ ᱦᱟᱹᱛᱤ ᱞᱮᱠᱟᱱ ᱥᱚᱨᱦᱟᱭ ᱢᱟᱱᱮ ᱦᱟᱸᱛᱤ ᱢᱤᱫᱴᱟᱝ ᱦᱟᱸᱛᱤ ᱢᱟᱱᱮ ᱟᱹᱰᱤ ᱢᱟᱨᱟᱝ ᱢᱤᱫᱴᱟᱝ ᱤᱭᱟᱹ ᱠᱟᱱᱟᱭ ᱦᱟᱸᱛᱤ ᱫᱚ
ᱦᱳᱭ ᱢᱠᱮ ᱱᱚᱣᱟ ᱨᱮᱢᱟ ᱦᱟᱸ ᱡᱚᱛᱚ ᱠᱷᱚᱱ ᱢᱟᱨᱟᱝ ᱯᱚᱨᱚᱵᱽ ᱠᱚ ᱞᱟᱹᱭᱮᱫ ᱠᱟᱱ ᱛᱟᱵᱱᱟ ᱚᱱᱟ ᱠᱷᱟᱹᱛᱤᱨ ᱜᱮ ᱦᱟᱺᱛᱤ ᱞᱮᱠᱟᱱ ᱥᱚᱨᱦᱟᱭᱚᱜ ᱛᱮ ᱜᱮᱭᱟ
ᱦᱳᱭ ᱦᱟᱱᱛᱤ ᱢᱟᱱᱮ ᱟᱹᱰᱤ ᱢᱟᱨᱟᱝᱤᱡ ᱢᱤᱫᱴᱟᱝ ᱵᱚᱸᱜᱟ ᱠᱟᱱ ᱛᱟᱵᱚᱱᱟ ᱟᱫᱚ ᱦᱚᱜᱼ ᱱᱟ ᱵᱚᱸᱜᱟ ᱵᱩᱨᱩ ᱟᱵᱚᱣᱟᱜ ᱩᱱ ᱫᱚ ᱚᱱᱟ ᱦᱩᱭᱩᱜ ᱠᱟᱱᱟ ᱥᱮ ᱩᱱᱤ ᱥᱟᱶ ᱛᱩᱞᱟᱹᱡᱚᱠᱷᱟ ᱛᱟᱨᱢᱟᱱᱮ ᱟᱹᱰᱤ ᱢᱟᱨᱟᱝ ᱱᱚᱣᱟ ᱫᱚ ᱡᱷᱚᱛᱚ ᱠᱷᱚᱱ ᱢᱟᱨᱟᱝ ᱢᱤᱫᱴᱟᱝ ᱯᱚᱨᱚᱵᱽ ᱱᱚᱜᱼᱚᱭ ᱱᱚᱝᱠᱟᱱ ᱠᱟᱛᱷᱟ
ᱦᱳᱭ ᱜᱚᱢᱠᱮ
ᱦᱚᱭ ᱜᱚᱝᱠᱮ ᱱᱚᱣᱟ ᱦᱟᱸᱜ ᱮᱱᱮᱡ ᱥᱮᱨᱮᱧ ᱨᱮ ᱟᱨᱠᱤ ᱟᱞᱮᱥᱮᱫ ᱫᱚᱦᱟᱸᱜ ᱠᱷᱟᱹᱞᱤ ᱛᱩᱢᱫᱟᱜ ᱴᱟᱢᱟᱠ ᱢᱚᱛᱚᱡ ᱜᱮ ᱧᱮᱞᱚᱜᱼᱟ ᱢᱮᱱᱠᱷᱟ ᱚᱠᱟ ᱥᱮᱫ ᱫᱚ ᱤᱭᱟᱹᱮ ᱞᱮᱠᱟᱱᱟ ᱞᱮᱜᱽᱲᱟ ᱠᱚ ᱟᱯᱮ ᱥᱮᱫ ᱫᱚ ᱞᱮᱜᱽᱲᱟ ᱠᱚ ᱢᱮᱱᱟᱜ ᱜᱮᱭᱟ?
ᱦᱳᱭ ᱜᱚᱝᱠᱮ ᱟᱞᱮ ᱥᱮᱫ ᱫᱚ ᱨᱮᱜᱽᱲᱟ ᱢᱮᱱᱟᱜᱼᱟ ᱨᱮᱜᱽᱲᱟ ᱴᱟᱢᱟᱠ ᱛᱩᱢᱫᱟᱜ ᱢᱮᱱᱟᱜᱼᱟ ᱟᱫᱚ ᱮᱸ ᱟᱯᱮ ᱥᱮᱫ ᱫᱚ ᱦᱟᱠᱷᱟᱡ ᱚᱱᱮ ᱴᱟᱢᱟᱠ ᱟᱨ ᱛᱩᱢᱫᱟᱜ ᱜᱮ ᱵᱟᱝ?
ᱦᱮᱸ ᱜᱚᱝᱠᱮ ᱟᱞᱮᱥᱮᱫ ᱫᱚ ᱚᱱᱟ ᱴᱟᱢᱟᱠᱟᱠ ᱟᱨ ᱛᱩᱢᱫᱟᱜ ᱛᱮᱜᱮᱞᱮ ᱨᱟᱹᱥᱠᱟᱹ ᱡᱚᱝᱟ ᱾ ᱢᱮᱱᱠᱷᱟᱱ ᱱᱚᱣᱟ ᱞᱮᱜᱽᱲᱟ ᱠᱚᱫᱚ ᱦᱟᱸᱜ ᱵᱟᱹᱱᱩᱜ ᱠᱟᱫᱟ ᱟᱞᱞᱮ ᱥᱮᱜᱫᱚ ᱾
ᱟᱪᱪᱷᱟ ᱟᱫᱚ ᱛᱟᱦᱚᱞᱮ ᱜᱚᱝᱠᱮ ᱦᱚᱜᱼᱚᱭ ᱮ ᱴᱟᱢᱟᱠ ᱟᱨ ᱛᱩᱢᱫᱟᱜ ᱛᱮᱜᱮ ᱯᱮ ᱨᱟᱹᱥᱠᱟᱹᱭᱮᱼᱟ ᱾? ᱟᱫᱚ ᱟᱯᱮ ᱢᱟ ᱵᱮᱥ ᱫᱚ ᱵᱮᱥ ᱜᱮᱯᱮ ᱵᱩᱡᱷᱟᱹᱣᱮᱜᱼᱟ ᱾ ᱟᱫᱚ ᱛᱟᱦᱚᱞᱮ ᱦᱚᱜᱼᱚᱭ ᱡᱮ ᱨᱮᱜᱽᱲᱟ ᱴᱟᱢᱟᱠ ᱛᱩᱢᱫᱟᱜ ᱡᱩᱫᱤ ᱨᱟᱹᱥᱠᱟᱹ ᱚᱱᱟ ᱡᱟᱭᱜᱟ ᱨᱮ ᱡᱩᱫᱤ ᱯᱮ ᱥᱮᱴᱮᱨᱚᱜᱼᱟ ᱾ ᱛᱟᱦᱚᱞᱮ ᱚᱱᱟᱛᱮ ᱪᱮᱫ ᱞᱮᱠᱟ ᱟᱯᱮ ᱨᱟᱹᱥᱠᱟᱹ ᱨᱮ, ᱮᱴᱠᱮᱴᱚᱬᱮ ᱯᱮ ᱵᱩᱡᱷᱟᱹᱣᱟ ᱥᱮ ᱟᱹᱰᱤ ᱢᱚᱸᱡᱽ ᱯᱮ ᱵᱩᱡᱷᱟᱹᱣᱟ?
ᱢᱟᱱᱮ ᱟᱞᱮ ᱥᱮᱫ ᱞᱮᱠᱟ ᱨᱟᱹᱥᱠᱟᱹ ᱫᱚ ᱵᱟᱞᱮ ᱵᱩᱡᱟ ᱾ ᱢᱮᱱᱠᱷᱟᱱ ᱨᱟᱹᱥᱠᱟᱹ ᱫᱚ ᱨᱟᱹᱥᱠᱟᱹ ᱜᱮ ᱢᱮᱱᱠᱷᱟᱱ ᱼᱼ ᱟᱞᱮᱥᱮᱠ ᱞᱮᱠᱟ ᱩᱱᱟᱹᱜ ᱨᱟᱹᱥᱠᱟᱹ ᱫᱚ ᱵᱟᱞᱮ ᱵᱩᱡᱟ ᱾ ᱱᱚᱣᱟ ᱨᱮᱜᱲᱟ ᱟᱛᱮᱫ ᱫᱚ ᱦᱟᱸᱜ ᱾
ᱟᱪᱪᱷᱟ
ᱟᱞᱮ ᱢᱟ ᱱᱚᱱᱛᱮ ᱞᱮ ᱦᱮᱣᱟ ᱠᱟᱱᱟ ᱱᱚᱝᱠᱟ ᱞᱮᱠᱟ ᱾ ᱛᱚ ᱚᱱᱟ ᱫᱚ ᱦᱟᱸᱜ ᱚᱱᱠᱟ ᱩᱱᱟᱹᱜ ᱨᱟᱹᱥᱠᱟᱹ ᱫᱚ ᱵᱟᱝᱞᱮ ᱵᱩᱡᱽ ᱜᱮᱭᱟ ᱾ ᱟᱯᱮ ᱜᱮ ᱜᱚᱝᱠᱮ ᱟᱞᱮᱥᱮᱱᱟᱜ ᱯᱮ ᱨᱟᱥᱠ ᱛᱯᱮ ᱵᱩᱡ ᱜᱮᱭᱟ ᱥᱮ ᱵᱟᱝᱜᱤ ᱾?
ᱟᱞᱮ ᱦᱚᱸ ᱜᱚᱝᱠᱮ ᱱᱚᱜ ᱚᱭ ᱟᱢ ᱡᱟᱦᱟᱸ ᱞᱮᱠᱟᱢ ᱞᱟᱹᱭ ᱠᱮᱜᱼᱟ, ᱟᱞᱮ ᱦᱚᱸ ᱵᱟᱠᱷᱟᱡ ᱟᱞᱮ ᱥᱮᱫ ᱛᱮᱫᱚ, ᱱᱚᱝᱠᱟ ᱞᱮ ᱦᱮᱣᱟ ᱠᱟᱱᱟ ᱥᱮ ᱟᱞᱮ ᱦᱚᱸ ᱟᱫᱚ ᱟᱞᱮ ᱞᱮᱠᱟ ᱫᱚ ᱟᱹᱰᱤ ᱪᱮᱦᱨᱟ ᱾ ᱟᱞᱮ ᱱᱚᱣᱟᱜᱮ ᱟᱞᱮᱭᱟᱜ ᱫᱚ ᱥᱚᱨᱮᱥ ᱨᱟᱹᱥᱠᱟᱹ ᱚᱱᱮ ᱚᱱᱠᱟ ᱟᱞᱮ ᱫᱚᱞᱮ ᱢᱚᱱᱮᱭᱟ ᱾ ᱟᱫᱚ ᱚᱱᱠᱟ ᱫᱚ ᱠᱷᱟᱡ ᱫᱚᱼᱼ ᱟᱯᱮ ᱞᱮᱠᱟ ᱫᱚ ᱠᱷᱟᱱᱡ ᱟᱞᱮ ᱫᱚ ᱵᱟᱝᱞᱮ ᱜᱟᱱᱼᱟ ᱨᱩ ᱠᱚᱦᱚ ᱾ ᱟᱨ ᱤᱭᱟᱹ ᱦᱚᱸ ᱚᱱᱠᱟ ᱞᱩᱦᱩ ᱠᱚᱦᱚ ᱵᱟᱞᱮ ᱜᱟᱱᱟ ᱟᱫᱚ ᱚᱱᱟ ᱫᱚ ᱠᱷᱟᱱ ᱟᱞᱮ ᱫᱚ ᱼᱼ
ᱟᱯᱮ ᱥᱮᱱᱟᱜ ᱱᱚᱣᱟ ᱨᱩ ᱫᱚ ᱦᱟᱸᱜᱼᱼ ᱡᱚᱛᱚ ᱜᱮ ᱱᱚᱝᱠᱟ, ᱢᱤᱫ ᱜᱮᱯᱮ ᱨᱩᱭ ᱠᱟᱱ ᱞᱮᱠᱟ ᱛᱚᱲᱟ ᱥᱩᱢᱚᱭ ᱦᱚᱸ ᱱᱚᱝᱠᱟ ᱮᱢᱱᱤ ᱜᱮᱞᱮ ᱵᱩᱡᱟ ᱾ ᱠᱤᱱᱛᱩ ᱟᱞᱮ ᱥᱮᱱᱟᱜ ᱫᱚ ᱡᱩᱫᱟᱹ ᱡᱩᱫᱟᱹ ᱱᱚᱝᱠᱟ ᱞᱮᱠᱟ ᱵᱷᱟᱜᱽ ᱞᱮᱠᱟ ᱫᱚᱼᱼ ᱵᱩᱪ ᱟᱞᱮᱼᱼ
ᱟᱫᱚ ᱜᱚᱝᱠᱮ ᱟᱫᱚᱼᱼ ᱟᱞᱮᱥᱮᱫ ᱦᱚᱸ ᱛᱚᱲᱟᱣ ᱨᱮᱱᱟᱜ ᱫᱚ ᱢᱤᱫᱴᱟᱝ ᱟᱞᱟᱫᱟ, ᱢᱤᱫᱴᱟᱝ ᱨᱩ ᱫᱚ ᱢᱮᱱᱟᱜᱼᱟ ᱾ ᱡᱚᱠᱷᱚᱱᱼᱼ ᱮ ᱨᱩ ᱨᱟᱠᱟᱵ ᱚᱠᱛᱚᱼᱼ ᱮᱸ ᱛᱚᱠᱷᱚᱱ ᱢᱤᱫᱴᱟᱝ ᱟᱞᱟᱫᱟ, ᱟᱞᱟᱫᱟ ᱢᱤᱫᱴᱟᱝ ᱨᱩ ᱠᱟᱛᱮᱜ ᱛᱟᱯᱚᱨ ᱟᱫᱚ ᱟᱫᱚᱞᱮ ᱞᱟᱜᱟ ᱜᱚᱫ ᱠᱟᱜ ᱠᱟᱜᱼᱟ ᱢᱟᱱᱮᱼᱼ ᱟᱫᱚ ᱞᱮᱛᱟᱲ ᱟᱫᱚ ᱚᱱᱠᱟ ᱞᱮ ᱨᱩ ᱤᱫᱤᱭᱟ, ᱟᱨᱚ ᱢᱩᱪᱟᱹᱫ ᱴᱷᱮᱱ ᱟᱨᱚ ᱚᱱᱠᱟ ᱜᱮᱞᱮ ᱤᱭᱟᱹᱼᱼ ᱚᱱᱠᱟ ᱜᱮᱞᱮ ᱟᱫᱚ ᱢᱩᱪᱟᱹᱫ ᱥᱚᱢᱚᱭ ᱟᱨᱚ ᱚᱱᱠᱟᱜᱮ ᱨᱩ ᱢᱩᱪᱟᱹᱫ ᱨᱮᱱᱟᱜ, ᱢᱤᱫᱴᱟᱝ ᱨᱩ ᱢᱮᱱᱟᱜᱼᱟ ᱾ ᱟᱫᱚ ᱚᱱᱠᱟ ᱠᱟᱛᱮ ᱵᱚᱱᱫᱚᱜᱼᱟ, ᱚᱱᱮ ᱚᱱᱠᱟ ᱟᱨᱠᱤ ᱾
ᱯᱟᱪᱷᱮ ᱯᱳᱞᱳ ᱨᱮᱯᱮ ᱛᱟᱲᱟᱣᱟ, ᱟᱨ ᱢᱩᱪᱟᱹᱫ ᱨᱮ
ᱦᱳᱭ ᱢᱩᱪᱟᱹᱫ ᱨᱮ ᱚᱱᱠᱟᱜ ᱜᱮ, ᱢᱤᱫᱴᱟᱝ ᱛᱚᱲᱟ ᱞᱮᱠᱟ ᱥᱟᱹᱦᱤᱡ ᱠᱟᱛᱮᱫ ᱜᱮ ᱢᱩᱪᱟᱹᱫᱚᱜᱼᱟ ᱟᱨᱠᱤ ᱾
ᱟᱪᱪᱷᱟ ᱟᱞᱮᱥᱮᱫ ᱜᱚᱝᱠᱮ ᱱᱚᱣᱟ ᱛᱟᱞᱟ ᱢᱟᱞᱟ ᱠᱚᱨᱮ ᱦᱚ, ᱱᱚᱝᱠᱟ ᱛᱚᱲᱟᱣ ᱠᱚᱫᱚ ᱦᱩᱭᱩᱜ ᱛᱟᱞᱮ ᱜᱮᱭᱟ ᱾ ᱟᱨ ᱢᱩᱪᱟᱹᱫ ᱥᱚᱢᱚᱭ ᱫᱚ ᱦᱟᱸᱜ ᱢᱟᱱᱮᱼᱼ ᱟᱨᱚ ᱮᱴᱟᱜ ᱨᱚᱠᱚᱢ ᱵᱷᱟᱵ ᱛᱮᱞᱮ ᱢᱩᱪᱟᱹᱫᱟ ᱾ ᱟᱨᱠᱤ ᱪᱮᱫ ᱞᱮᱠᱟ ᱞᱮ ᱮᱦᱚᱵᱟ ᱚᱱᱠᱟ ᱭᱟᱠᱚ ᱵᱷᱟᱵ ᱛᱮᱜᱮ ᱦᱟᱜᱞᱮ ᱢᱩᱪᱟ. ᱫᱟ ᱾ ᱡᱮ ᱫᱚ ᱱᱚᱝᱠᱟ ᱞᱮᱠᱟ ᱾
ᱟᱪᱪᱷᱟᱼᱼ ᱟᱫᱚ ᱦᱚᱜᱼᱭ ᱜᱚᱝᱠᱮ ᱱᱚᱜᱚᱭ ᱱᱮᱛᱟᱨ ᱫᱚ ᱟᱵᱚ ᱫᱚ ᱠᱷᱟᱱᱡ ᱤᱭᱟᱹ ᱥᱳᱥᱟᱞ ᱢᱤᱰᱤᱭᱟ ᱡᱩᱜᱽ ᱠᱟᱱᱟ ᱾ ᱟᱫᱚᱜ ᱥᱳᱥᱟᱞ ᱢᱤᱰᱤᱭᱟ ᱨᱮᱜᱮ ᱠᱟᱹᱴᱤᱡ ᱡᱩᱫᱤ, ᱵᱟᱲᱟᱭ ᱛᱮᱱᱟᱜ ᱡᱩᱫᱤ ᱚᱱᱠᱟ ᱤᱪᱪᱷᱟᱹ ᱡᱩᱫᱤ ᱛᱟᱦᱮᱱ ᱠᱷᱟᱱ ᱟᱫᱚ ᱚᱸᱰᱮᱼᱼ ᱠᱟᱹᱴᱤᱡ ᱧᱮᱞ ᱠᱟᱛᱮᱜ ᱧᱮᱞ ᱫᱟᱲᱮ ᱭᱟᱜ ᱟᱢ ᱟᱨᱠᱤ ᱾ ᱚᱸᱰᱮ ᱠᱟᱹᱴᱤᱡ ᱧᱮᱞ ᱢᱮ, ᱡᱮ ᱪᱮᱫ ᱞᱮᱠᱟ ᱠᱟᱛᱮᱫ ᱪᱮᱫ ᱵᱟᱝ ᱦᱩᱭᱩᱜ ᱠᱟᱱᱟ ᱾ ᱟᱞᱮᱭᱟᱜ ᱫᱚᱝ ᱥᱮᱨᱮᱧ ᱠᱚ ᱡᱟᱸᱦᱟ ᱞᱮᱠᱟ ᱾ ᱟᱯᱮᱭᱟᱜ ᱫᱚᱝ ᱥᱮᱨᱮᱧ ᱦᱚᱸᱠᱤ ᱚᱱᱠᱟ ᱜᱮᱼᱼ
ᱵᱟᱝ ᱜᱚᱢᱠᱮ ᱥᱮᱨᱮᱧ ᱫᱚ ᱦᱟᱸᱜ ᱟᱵᱚᱣᱟᱜ ᱫᱚ, ᱡᱟᱦᱟᱱᱟᱜ ᱥᱚᱨᱚᱦᱟᱭ ᱥᱮ ᱫᱚᱝᱮ ᱮᱢ ᱞᱟᱹᱭ ᱾ ᱨᱟᱦᱟ ᱠᱚᱫᱚ ᱦᱟᱸᱜ ᱠᱟᱹᱴᱤᱡ ᱟᱞᱟᱫᱟ ᱜᱮᱛᱟᱵᱚᱱᱟ ᱾
ᱟᱪᱪᱷᱟ ᱾
ᱱᱚᱝᱠᱟ ᱧᱮᱞ ᱵᱟᱲᱟ ᱦᱩ ᱟᱠᱟᱱᱟ ᱚᱱᱟ ᱨᱟᱦᱟ ᱠᱚᱫᱚ ᱦᱟᱸᱜ ᱠᱟᱹᱴᱤᱡ ᱟᱞᱟᱫᱟᱜ ᱛᱟᱵᱚᱱᱟ ᱾
ᱟᱪᱪᱷᱟ ᱾ ᱟᱫᱚ ᱚᱱᱠᱟ ᱜᱮ ᱚᱱᱟ ᱥᱳᱥᱟᱞ ᱢᱤᱰᱤᱭᱟ ᱨᱮ ᱠᱟᱹᱴᱤᱡ ᱚᱱᱟ ᱫᱚᱝ ᱢᱮᱱ ᱠᱟᱛᱮ ᱾ ᱦᱮᱸ ᱧᱮᱞ ᱜᱚᱜ ᱠᱟᱜ ᱢᱮ ᱾ ᱟᱫᱚ ᱚᱱᱟ ᱨᱮ ᱠᱟᱹᱴᱤᱡ ᱮᱢ ᱟᱞᱮᱭᱟᱜ ᱢᱟᱱᱮ ᱯᱳᱭᱞᱳ ᱨᱩ ᱥᱚᱢᱚᱭ ᱟᱨ ᱢᱩᱪᱟᱹᱫ ᱨᱩ ᱥᱚᱢᱚᱭ ᱪᱮᱫ ᱞᱮᱠᱟ ᱛᱟᱞᱟ ᱢᱟᱞᱟ ᱨᱮ ᱪᱮᱫ ᱞᱮᱠᱟ ᱚᱱᱟ ᱠᱟᱹᱴᱤᱡ ᱫᱷᱚᱨᱚᱱ ᱦᱟᱴᱟᱜ ᱠᱟᱹᱴᱤᱡ ᱮᱢ ᱵᱩᱡᱷᱟᱹᱣ ᱧᱟᱢᱟ ᱟᱨᱠᱤ
ᱦᱮᱸ ᱜᱚᱢᱠᱮ ᱠᱟᱹᱴᱤᱡ ᱫᱚ ᱦᱟᱸᱜ ᱟᱞᱟᱫᱟ ᱫᱚ ᱟᱞᱟᱫᱟ ᱛᱟᱵᱚᱱ ᱜᱮᱭᱟ ᱾
ᱦᱳᱭ ᱾ ᱟᱞᱟᱫᱟ ᱫᱚ ᱟᱹᱰᱤ ᱜᱮ ᱟᱞᱟᱫᱟ ᱛᱟᱵᱚᱱᱟ ᱟᱫᱚ ᱚᱱᱟ ᱦᱚᱸ ᱟᱫᱚ ᱤᱭᱟᱹ ᱫᱚ ᱵᱟᱭ ᱜᱟᱱᱚᱜᱼᱟ ᱡᱮ ᱟᱫᱚ ᱚᱱᱟ ᱦᱚᱸ ᱟᱵᱚᱣᱟᱜ ᱫᱚ ᱵᱟᱪᱷᱱᱟᱣ ᱫᱚ ᱠᱟᱹᱴᱤᱡ ᱵᱟᱪᱷᱱᱟᱜ ᱠᱟᱱᱟ ᱾ ᱡᱮᱼᱼ ᱥᱟᱱᱛᱟᱲᱟᱜ ᱫᱚ ᱚᱠᱟ ᱞᱮᱠᱟᱼᱼ ᱨᱩ ᱟᱵᱚ ᱵᱟᱨ ᱨᱚᱠᱚᱢᱟᱜ, ᱡᱟᱹᱛ ᱢᱟᱱᱮ ᱚᱱᱠᱟ ᱡᱩᱫᱤᱢ ᱞᱟᱹᱭᱟ ᱥᱟᱱᱛᱟᱲ ᱫᱚ ᱥᱟᱱᱛᱟᱲ ᱜᱮ ᱠᱟᱱᱟ ᱵᱚᱱ ᱾ ᱟᱫᱚ ᱢᱮᱱᱠᱷᱟᱱ ᱟᱫᱚ ᱱᱚᱝᱠᱟ ᱵᱟᱨ ᱨᱚᱠᱚᱢᱚᱜᱼᱟ ᱾
ᱛᱚ ᱨᱟᱦᱟ ᱠᱷᱟᱹᱛᱤᱨ ᱛᱮ ᱱᱚᱱᱠᱟ ᱟᱞᱟᱫᱟ ᱟᱞᱟᱫᱟ ᱨᱩ ᱛᱟᱵᱚᱱ ᱥᱮᱨᱮᱧ ᱛᱟᱵᱚᱱ ᱨᱟᱦᱟ ᱛᱟᱵᱚᱱ ᱾
ᱟᱫᱚ ᱦᱳᱭ ᱚᱱᱠᱟ ᱜᱮ ᱵᱷᱮᱜᱟᱨ ᱵᱷᱮᱜᱟᱨ ᱚᱱᱠᱟ ᱜᱮ ᱢᱤᱫ ᱵᱟᱨ ᱤᱭᱟᱹ ᱡᱤᱱᱤᱥ ᱠᱚᱫᱚ ᱚᱱᱠᱟ ᱜᱮ ᱢᱮᱱᱟᱜ ᱛᱟᱵᱚᱱᱟ ᱱᱚᱜᱼᱚᱭ ᱨᱩ ᱠᱚ ᱥᱮᱨᱮᱧ ᱠᱚ ᱾ ᱟᱨᱚ ᱚᱱᱠᱟ ᱜᱮ ᱟᱨ ᱦᱚᱸᱜᱼᱚᱭ ᱯᱚᱨᱚᱵᱽ ᱠᱚ ᱡᱟᱦᱟᱸ ᱵᱷᱮᱜᱟᱨᱚᱜ ᱠᱟᱱᱟ ᱾ ᱚᱱᱠᱟ ᱢᱮᱱᱟᱜ ᱛᱟᱵᱚᱱᱟ ᱟᱫᱚ ᱟᱫᱚ ᱥᱟᱱᱛᱟᱲ ᱫᱚ ᱟ ᱡᱩᱫᱤᱢ ᱢᱮᱱᱟ ᱡᱮ ᱟᱢ ᱦᱚᱸ ᱥᱟᱱᱛᱟᱲᱤ ᱤᱧ ᱦᱚᱸ ᱥᱟᱱᱛᱟᱲ ᱢᱮ ᱠᱷᱟᱱ ᱟᱫᱚ ᱚᱱᱟ ᱠᱚᱫᱚ ᱟᱹᱨᱤᱪᱟᱹᱞᱤ ᱫᱚ ᱦᱳᱭ ᱾ ᱟᱫᱚ ᱚᱱᱟ ᱟᱹᱨᱤᱪᱟᱹᱞᱤ ᱫᱚ ᱪᱤᱠᱟᱹ ᱛᱮ ᱚᱱᱠᱟ ᱵᱷᱮᱜᱟᱨ ᱚᱱᱟ ᱜᱮ ᱦᱩᱭᱩᱜ ᱠᱟᱱᱟ ᱢᱟᱨᱟᱝ ᱠᱟᱛᱷᱟ ᱫᱚ ᱟᱨᱠᱤ ᱾
ᱦᱳᱭ ᱜᱚᱢᱠᱮ ᱾ ᱱᱚᱣᱟ ᱫᱚ ᱟᱞᱟᱫᱟ ᱟᱞᱟᱫᱟ ᱫᱤᱥᱚᱢ ᱠᱟᱱ ᱛᱟᱵᱚᱱᱟ ᱦᱳᱭᱛᱚ ᱱᱚᱣᱟ ᱠᱷᱟᱹᱛᱤᱨ ᱜᱮ ᱵᱷᱮᱜᱟᱨ ᱛᱟᱵᱚᱱᱟ ᱾
ᱦᱳᱭ ᱟᱫᱚ ᱫᱤᱥᱚᱢ ᱤᱭᱟᱹ ᱠᱟᱛᱮ ᱦᱚᱸ ᱚᱱᱠᱟ ᱫᱚ ᱦᱩᱭᱩᱜ ᱜᱮᱭᱟ ᱾